ᱦᱩᱸ ᱦᱮᱞᱳ ᱾
ᱦᱚᱸ ᱜᱚᱢᱠᱮ ᱥᱟᱹᱜᱩᱱ ᱥᱮᱛᱟᱜ ᱡᱚᱦᱟᱨ ᱜᱮ, ᱥᱟᱹᱜᱩᱱ ᱥᱮᱛᱟᱜ ᱾
ᱦᱮᱸ ᱥᱟᱹᱜᱩᱱ ᱥᱮᱛᱟᱜ ᱦᱳᱭ ᱦᱳᱭ ᱾
ᱪᱮᱫ ᱵᱤᱱ ᱪᱤᱠᱟᱹᱭᱫᱟ?
ᱟᱹᱞᱤᱧ ᱫᱚ ᱪᱤᱛᱩᱝ ᱱᱚᱜᱚᱭ ᱞᱤᱧ ᱵᱮᱨᱮᱫᱱᱟ ᱠᱷᱟᱱᱮᱠ ᱢᱟᱲᱟᱝ ᱟᱫᱚ ᱱᱚᱜᱚᱭ ᱫᱩᱲᱩᱵ ᱵᱟᱲᱟ ᱦᱩᱭ ᱠᱟᱱᱟ ᱾ ᱫᱟᱹᱛᱟᱹᱱᱤᱜ ᱦᱩᱭᱩᱜᱼᱟ ᱦᱟᱸᱜ ᱟᱨ ᱠᱟᱹᱴᱤᱡ ᱯᱚᱨ ᱾ ᱦᱮᱸ ᱱᱤᱛᱚᱝ ᱫᱚ ᱱᱟᱯᱟᱭ ᱜᱮ᱾ ᱛᱚᱵᱮ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱟᱹᱞᱤᱧ ᱦᱚᱸ ᱱᱟᱯᱟᱭ ᱜᱮ, ᱜᱷᱟᱸᱨᱚᱧᱡᱽ ᱠᱚᱨᱮᱱ᱾
ᱦᱮᱸ ᱜᱷᱟᱨᱚᱸᱡᱽ ᱠᱚᱨᱮ ᱦᱚᱸ ᱱᱤᱛᱚᱝ ᱫᱚ ᱱᱟᱯᱟᱭ ᱜᱮᱭᱟᱞᱮ ᱡᱚᱛᱚ ᱜᱮ ᱾ ᱟᱯᱮ ᱠᱚᱜᱮ ᱪᱮᱫ ᱞᱮᱠᱟ ᱦᱮᱱᱟᱜ ᱯᱮᱭᱟ?
ᱟᱞᱮ ᱦᱚᱸ ᱜᱚᱝᱠᱮ ᱮᱠᱷᱚᱱ ᱫᱚ ᱱᱟᱯᱟᱭ ᱜᱮ ᱢᱮᱱᱟᱜ ᱠᱟᱜ ᱞᱮᱭᱟ ᱾ ᱱᱟᱯᱟᱭ ᱵᱚᱱ ᱛᱟᱦᱮᱸ ᱞᱮᱱ ᱠᱷᱟᱱ ᱜᱮ ᱵᱷᱟᱜᱮ ᱱᱟᱯᱟᱭ ᱾
ᱮᱸ ᱱᱟᱯᱟᱭ ᱛᱟᱦᱮᱸ ᱞᱮᱱ ᱠᱷᱟᱱ ᱜᱮ ᱡᱷᱚᱛᱚ ᱠᱟᱹᱢᱤ ᱱᱟᱯᱟᱭ ᱛᱮᱜᱮ ᱦᱩᱭᱩᱜᱼᱟ ᱾
ᱱᱟᱯᱟᱭ ᱵᱟᱝ ᱛᱟᱦᱮᱸ ᱞᱮᱱ ᱠᱷᱟᱡ ᱡᱚᱛᱚ ᱠᱤᱪᱷᱩ ᱜᱮ ᱮᱠᱫᱚᱢ ᱤᱭᱟᱹ ᱜᱚᱫᱚᱜᱼᱟ ᱡᱚᱛᱚ ᱾
ᱦᱩᱸ ᱤᱧᱟᱹᱜ ᱠᱤ ᱵᱟᱦᱨᱮ ᱠᱷᱚᱱ ᱡᱟᱦᱟᱸᱱᱟᱜ ᱟᱣᱟᱡ ᱦᱤᱡᱩᱜ ᱠᱟᱱᱟ?
ᱦᱮᱸ᱾
ᱚᱱᱠᱟ ᱞᱮᱠᱟ ᱫᱚ ᱵᱟᱝ ᱦᱤᱡᱩᱜ ᱠᱟᱱᱟ ᱴᱷᱤᱠ ᱜᱮᱭᱟ ᱾
ᱟᱪᱪᱷᱟ ᱴᱷᱤᱠ ᱜᱮᱭᱟ ᱾ ᱛᱟᱯᱚᱨ ᱟᱯᱮ ᱥᱮᱫ ᱪᱮᱫ ᱞᱮᱠᱟ ᱫᱟᱜ ᱡᱟᱹᱲᱤ ᱠᱚ?
ᱫᱟᱜ ᱡᱟᱹᱲᱤ ᱠᱚ ᱱᱚᱜᱚᱭ ᱠᱤᱪᱷᱩ ᱫᱤᱱ ᱞᱟᱦᱟ ᱠᱷᱚᱱᱟᱜ ᱢᱚᱴᱟᱢᱩᱴᱤ ᱫᱟᱜ ᱤᱫᱤᱭᱮᱛ ᱜᱮᱭᱟᱭ ᱱᱟᱥᱮ ᱱᱟᱥᱮ ᱫᱚ ᱾ ᱛᱟᱯᱮ ᱜᱮ ᱯᱟᱥᱮᱱ ᱜᱮ
ᱦᱮᱸ ᱟᱞᱮ ᱦᱚᱸ ᱰᱮᱞᱤ ᱜᱮᱭ ᱫᱟᱜ ᱮᱫᱟ ᱢᱟᱱᱮ ᱚᱱᱠᱟ ᱠᱟᱹᱴᱤᱡ ᱠᱟᱹᱴᱤᱡ ᱾ ᱱᱤᱛᱚᱝ ᱦᱚᱸ ᱠᱟᱹᱴᱤᱡ ᱠᱟᱹᱴᱤᱡ ᱡᱚᱨᱚᱜ ᱠᱟᱱ ᱜᱮᱭᱟ ᱨᱤᱢᱤᱞ ᱠᱟᱫᱟᱭ ᱾
ᱟᱫᱚ ᱪᱟᱥ ᱠᱟᱹᱢᱤ ᱠᱚᱫᱚ ᱯᱮ ᱛᱤᱱ ᱥᱟᱹᱜᱤᱧ ᱠᱮᱫᱟ?
ᱪᱟᱥ ᱫᱚ ᱚᱱᱮ ᱤᱭᱟᱹ ᱪᱟᱨᱟ ᱞᱮ ᱮᱢ ᱠᱟᱜᱼᱟ ᱵᱟᱹᱭᱦᱟᱹᱲ ᱞᱟᱹᱜᱤᱫ ᱾ ᱛᱟᱯᱚᱨᱮ ᱵᱟᱹᱫᱽ ᱞᱟᱹᱜᱤᱫ ᱦᱟᱜ ᱮᱢ ᱦᱩᱭᱩᱜᱼᱟ ᱚᱢᱚᱱ ᱫᱚ ᱚᱢᱚᱱ ᱠᱟᱱᱟ ᱾ ᱟᱨ ᱠᱤᱪᱷᱩᱭ ᱫᱟᱜ ᱞᱮᱠᱷᱟᱱ ᱜᱮ ᱵᱟᱹᱭᱦᱟᱹᱲ ᱫᱚᱞᱮ ᱨᱚᱦᱚᱭᱟ ᱾
ᱦᱮᱸ ᱛᱚ ᱾
ᱟᱯᱮ ᱯᱮ‌ ᱛᱤᱱ ᱡᱷᱟᱹᱞ ᱠᱮᱜ-ᱟ?
ᱟᱞᱮ ᱦᱚᱸ ᱚᱝᱠᱟ ᱜᱮ ᱵᱟᱹᱭᱦᱟᱹᱲ ᱠᱚᱨᱮ ᱫᱚ ᱞᱟᱜᱟᱣ ᱠᱟᱱᱟ ᱦᱟᱸᱜ ᱟᱫᱚ ᱠᱤᱪᱷᱩ ᱫᱤᱱ ᱢᱩᱫᱽᱫᱷᱮ ᱨᱮᱜᱮᱼᱼ ᱮᱸᱻᱟᱬᱜᱩᱱ ᱦᱩᱭᱩᱜ-ᱟ ᱨᱚᱦᱚᱭ ᱠᱟᱢᱤ᱾
ᱚᱸᱻ ᱟᱯᱮ ᱥᱮᱜ ᱫᱟᱜ ᱞᱮᱠᱟ ᱫᱟᱜ ᱨᱮᱱᱟᱜ ᱪᱮᱜ ᱞᱮᱠᱟ ᱥᱩᱵᱤᱫᱟ ᱦᱮᱱᱟᱜ-ᱟ ᱨᱚᱦᱚᱭ ᱞᱟᱹᱜᱤᱫᱼᱼ
ᱢᱟᱱᱮ ᱱᱤᱝᱠᱟ ᱵᱚᱨᱥᱟ ᱫᱤᱱ ᱥᱮ ᱚᱝᱠᱟ ᱫᱷᱚᱨᱚᱱᱼᱼ
ᱵᱟᱝ ᱚᱱᱮ ᱢᱟᱱᱮ ᱵᱚᱨᱥᱟ ᱯᱚᱨᱮ ᱦᱚᱸ ᱟᱨᱚ ᱡᱟᱦᱟᱸᱱ ᱛᱤᱱ ᱵᱟᱨ ᱯᱮ ᱨᱚᱦᱚᱭᱟ ᱟᱯᱮ ᱫᱚ?
ᱵᱟᱝ ᱵᱟᱝ ᱟᱞᱮ ᱫᱚ ᱢᱤᱫ ᱫᱷᱟᱣ ᱜᱮᱞᱮ ᱪᱟᱥ ᱛᱷᱮᱸᱱᱟ ᱟᱯᱮ ᱥᱮᱱ?
ᱟᱞᱮ ᱦᱚᱸ ᱢᱤᱫ ᱫᱷᱟᱣ ᱜᱮ ᱱᱚᱶᱟ ᱥᱮᱨᱢᱟ ᱡᱟᱲᱤ ᱵᱷᱚᱨᱥᱟ ᱜᱮ ᱟᱞᱮ ᱫᱚ᱾
ᱦᱳᱭ ᱦᱳᱭ ᱟᱞᱮ ᱦᱚᱸ ᱥᱮᱨᱢᱟ ᱡᱟᱹᱲᱤ ᱵᱚᱨᱥᱟ ᱜᱮ, ᱚᱱᱠᱟ ᱞᱮᱠᱟ ᱫᱚ ᱵᱟᱫᱽᱼᱼ ᱚᱞᱮ ᱫᱚ ᱵᱟᱝ ᱞᱮ ᱪᱟᱥ ᱜᱮᱭᱟ ᱥᱟᱹᱵᱽᱡᱤ ᱠᱩᱫᱚ ᱞᱮ ᱪᱟᱥ ᱛᱮᱦᱮᱱᱟ ᱚᱱᱟ ᱯᱩᱠᱷᱨᱤ ᱨᱮᱱᱟᱜ ᱵᱟᱸᱫᱽ ᱤᱭᱟᱹ ᱜᱟᱹᱰᱭᱟᱹ ᱨᱮᱱᱟᱜ ᱫᱟᱜ ᱛᱮ᱾
ᱦᱮᱸ
ᱚᱱᱟ ᱦᱚᱸ ᱡᱚᱢ ᱞᱮᱜᱮ ᱡᱟᱢ‌ ᱞᱮᱠᱟ‌᱾
ᱦᱮᱸ ᱟᱞᱮ ᱦᱚᱸ ᱚᱱᱠᱟᱜᱮ ᱚᱲᱟᱜ ᱡᱚᱢ ᱞᱮᱠᱟ ᱜᱮᱞᱮ ᱪᱟᱥᱟ ᱾ ᱟᱨ ᱚᱱᱮ ᱦᱩᱲᱩ ᱠᱚ ᱨᱟᱠᱟᱵ ᱵᱟᱲᱟ ᱦᱩᱭ ᱞᱮᱱᱠᱷᱟᱱ ᱚᱱᱟ ᱠᱚᱨᱮᱜᱮ ᱚᱱᱮ ᱢᱩᱜᱽ ᱠᱚ ᱠᱷᱚᱥᱞᱟ ᱠᱚ ᱱᱚᱱᱛᱮ ᱫᱚ ᱱᱤᱝᱠᱟᱹᱞᱮ ᱮᱟ ᱟᱨ ᱫᱤᱭᱮ ᱚᱱᱮ ᱛᱩᱲᱤ ᱠᱚ ᱟᱨ ᱚᱲᱟᱜ ᱡᱚᱢ ᱞᱮᱠᱟ ᱫᱚ ᱟᱹᱞᱩ ᱟᱹᱞᱩ ᱯᱮᱸᱭᱟᱡᱽ ᱵᱮᱸᱜᱟᱲ ᱱᱤᱛᱚᱝ ᱟᱨᱚ ᱵᱷᱮᱱᱰᱤ ᱪᱟᱥ ᱦᱩᱭ ᱠᱟᱱᱟ ᱠᱟᱹᱴᱤᱡᱼᱼ ᱚᱱᱟ ᱠᱚᱜᱮ ᱡᱚᱢ ᱦᱩᱭᱩᱜ ᱠᱟᱱᱟ᱾
ᱚᱲᱟᱜ ᱠᱚᱨᱮ ᱚᱲᱟᱜ ᱡᱚᱢ ᱪᱟᱹᱞᱩ ᱞᱮᱱᱠᱷᱟᱡ ᱜᱮ ᱟᱵᱩ ᱫᱚ ᱫᱚᱢᱮ ᱠᱤᱨᱤᱧ ᱟᱹᱠᱷᱨᱤᱧ ᱵᱟᱝ ᱨᱮᱦᱚᱸᱼᱼ
ᱦᱮᱸ ᱦᱮᱸ ᱦᱮᱸ
ᱦᱩᱸ ᱟᱲᱟᱜ ᱥᱟᱠᱟᱢ ᱠᱚ ᱮᱨ ᱠᱟᱛᱮᱜ ᱱᱤᱝᱠᱟ ᱥᱟᱱᱛᱟᱲ ᱫᱚ ᱡᱚᱛᱚ ᱠᱤᱪᱷᱩ ᱜᱮᱢ ᱡᱚᱢᱟ ᱛᱚ ᱟᱲᱟᱜ ᱥᱟᱠᱟᱢ ᱠᱟᱱ ᱡᱚᱛᱚ ᱦᱚᱸᱼᱼ
ᱦᱮᱸ ᱦᱮᱸ ᱦᱮᱸ ᱟᱨ ᱡᱟᱦᱟᱸ ᱱᱤᱡᱮ ᱨᱚᱦᱚᱭ ᱠᱟᱛᱮᱜ ᱵᱮᱱ ᱡᱚᱢᱟ ᱚᱱᱟ ᱫᱚ ᱟᱨᱚ ᱵᱷᱟᱞᱤᱭᱟ᱾ ᱵᱤᱥᱤ ᱚᱱᱟ ᱯᱨᱚᱴᱤᱱ ᱠᱚ ᱧᱟᱢᱚᱜ-ᱟ ᱟᱨ ᱡᱟᱦᱟᱸ ᱵᱟᱡᱟᱨ ᱠᱷᱚᱱᱟᱜᱼᱼ ᱵᱟᱡᱟᱨ ᱨᱮᱵᱚᱱ ᱦᱟᱛᱟᱣᱮᱜ ᱫᱚ ᱚᱱᱟ ᱠᱩᱫᱚ ᱪᱮᱫ ᱨᱟᱱ ᱢᱩᱨᱜᱟᱹᱱ ᱠᱚᱛᱮ ᱠᱚᱼᱼ ᱟᱨ ᱤᱭᱟᱹ ᱠᱟᱜ-ᱟ ᱠᱚ᱾ ᱪᱟᱬ ᱧᱚᱜ ᱫᱟᱨᱮᱜ ᱞᱮᱠᱟᱱ ᱚᱱᱟ ᱫᱚ ᱚᱱᱟ ᱠᱚ ᱡᱚᱢ ᱞᱮᱠᱷᱟᱱ ᱦᱚᱲᱢᱚ ᱠᱚᱨᱮ ᱦᱚᱸᱼᱼ ᱵᱟᱲᱤᱡᱚᱜ ᱛᱟᱵᱚᱱᱟ ᱦᱚᱲᱢᱚ᱾
ᱜᱚᱝᱠᱮ ᱟᱵᱤᱱ ᱡᱮ ᱦᱚᱸᱜ-ᱚᱸᱭ ᱡᱮ ᱵᱮᱱ ᱞᱟᱹᱭ ᱠᱮᱫᱟᱼᱼ ᱦᱮᱸ ᱞᱟᱦᱟ ᱛᱮᱱᱟᱜ ᱪᱟᱥ ᱟᱨ ᱱᱤᱛᱚᱜ ᱟᱜ ᱪᱟᱥ ᱚᱸ ᱨᱟᱥᱟᱭᱱᱤᱠᱼᱼ ᱠᱩ ᱵᱮᱵᱽ ᱵᱮᱵᱽᱦᱟᱨ ᱦᱩᱭᱩᱜ ᱠᱟᱱ ᱱᱚᱣᱟᱨᱮᱢᱼᱼ ᱢᱟᱱᱢᱤ ᱟᱵᱚ ᱢᱟᱱᱢᱤ ᱭᱟᱜ ᱛᱤᱱᱟᱹᱜ ᱜᱟᱱᱮ ᱮᱯᱷᱮᱴ ᱫᱟ, ᱵᱟ ᱱᱚᱣᱟ, ᱮᱯᱷᱮᱰ ᱠᱷᱚᱱᱟᱜ ᱨᱩᱠᱷᱼᱼ ᱩᱠᱷᱤᱭᱟᱹ ᱞᱟᱹᱜᱤᱫ ᱛᱮ ᱴᱮᱠᱟᱣ ᱫᱟᱨᱟᱢ ᱞᱟᱹᱜᱤᱫ ᱛᱮ ᱪᱮᱫ ᱠᱚ ᱪᱤᱠᱟᱹᱭ ᱦᱩᱭᱩᱜ-ᱟ ᱢᱟᱥᱮ ᱠᱟᱹᱴᱤᱡ ᱞᱟᱹᱭ ᱵᱤᱱ?
ᱟᱢᱸᱟᱸᱜᱼᱼ ᱱᱤᱛᱚᱝ ᱫᱚ ᱟᱵᱚ ᱵᱚᱱ ᱤᱭᱟᱹᱣ ᱠᱟᱱᱟ ᱵᱚᱱ ᱠᱟᱹᱴᱤᱡ ᱵᱩᱱᱼᱼ ᱟᱵᱚ ᱟᱹᱰᱤ ᱫᱷᱚᱨᱡᱚ ᱵᱟᱹᱱᱩᱜ ᱛᱟᱵᱚᱱᱟ ᱪᱮᱫᱟᱜ ᱥᱮ ᱢᱟᱱᱮᱼᱼ ᱮᱸ ᱡᱟᱦᱟᱸᱱᱟᱜ ᱡᱤᱱᱤᱥ ᱜᱮᱵᱚᱱ ᱪᱟᱥ ᱮᱫᱟ ᱚᱱᱟ ᱠᱟᱹᱴᱤᱡ ᱞᱚᱜᱚᱱ ᱦᱩᱭ ᱞᱟᱹᱜᱤᱫ ᱛᱮ ᱢᱟᱱᱮ ᱩᱪᱪᱚ ᱯᱷᱚᱞᱚᱱ ᱞᱟᱹᱜᱤᱫ ᱛᱮ ᱟᱨᱚ ᱢᱟᱱᱮ ᱠᱟᱹᱴᱤᱡ ᱵᱷᱟᱞᱤ ᱧᱚᱜ ᱦᱩᱭ ᱞᱟᱹᱜᱤᱫᱼᱼ ᱛᱮ ᱟᱵᱚ ᱟᱹᱛᱷᱟᱹᱱ ᱨᱚᱠᱚᱢᱟᱜ ᱚᱱᱮ ᱨᱟᱥᱟᱭᱱᱤᱠ ᱥᱟᱨ ᱠᱚᱵᱚᱱ ᱤᱭᱟᱹᱭ ᱭᱟᱼᱼ
ᱦᱩᱸ ᱦᱩᱸ ᱦᱩᱸ᱾
ᱚᱱᱟ ᱠᱚᱦᱚᱸ ᱡᱚᱢ ᱛᱮ ᱟᱵᱚᱣᱟᱜ ᱦᱚᱲᱢᱚ ᱵᱟᱲᱤᱡᱚᱜ ᱠᱟᱱᱟ᱾ ᱢᱟᱱᱮ ᱚᱞᱯᱚ ᱵᱚᱭᱚᱥ ᱨᱮᱜᱮ ᱟᱵᱚ ᱵᱚᱱ ᱦᱟᱱᱟᱯᱩᱨᱤ ᱵᱚᱱ ᱪᱟᱞᱟᱜ ᱠᱟᱱᱟ᱾ ᱟᱨᱚ ᱟᱵᱚᱣᱟᱜ ᱢᱮᱸᱫ ᱠᱚᱨᱮ ᱱᱟᱜ ᱯᱟᱣᱟᱨ ᱠᱚᱢᱚᱜ ᱠᱟᱱ ᱛᱟᱵᱚᱱᱟ ᱚᱱᱟ ᱠᱚ ᱤᱭᱟᱹ ᱤᱭᱟᱹ ᱛᱮ ᱡᱮ ᱼᱼ ᱟᱨᱚ ᱟᱹᱛᱷᱟᱹᱱ ᱨᱚᱠᱚᱢᱟᱜ ᱟᱵᱚ ᱦᱚᱲᱢᱚ ᱨᱮᱼᱼ ᱵᱟᱲᱤᱡ ᱡᱤᱱᱤᱥ ᱥᱤᱨᱡᱟᱹᱜ ᱠᱟᱱᱟ ᱦᱩᱸ᱾ ᱟᱨ ᱱᱚᱜ-ᱚ ᱱᱚᱣᱟ ᱡᱟᱦᱟᱸ ᱫᱚ ᱵᱚ ᱫᱟᱜ ᱤᱭᱟᱹ ᱵᱚᱱ ᱮᱢᱟᱜ ᱠᱟᱱᱟ ᱠᱷᱮᱛ ᱠᱚᱨᱮ ᱚᱱᱟ ᱤᱭᱟᱹ ᱠᱚ ᱫᱚᱥᱼᱼ ᱥᱟᱨ ᱠᱚ ᱚᱱᱟ ᱠᱚ ᱥᱟᱨ ᱟᱨᱚ, ᱩᱸᱼᱼ ᱫᱟᱜ ᱛᱮ ᱟᱹᱨᱩᱵ ᱠᱟᱛᱮᱜ ᱟᱨᱚ ᱡᱟᱦᱟᱸ ᱱᱟᱜ ᱱᱟᱹᱭ ᱠᱚᱨᱮ ᱪᱟᱞᱟᱜ ᱠᱟᱱᱟ ᱱᱟᱹᱭᱼᱼ ᱨᱮ ᱚᱱᱟ ᱠᱚᱨᱮ ᱟᱵᱚ ᱨᱮᱱᱼᱼ ᱡᱤᱭᱟᱹᱞᱤ ᱠᱚ ᱚᱱᱮ ᱚᱲᱟᱜ ᱠᱚᱨᱮᱱ ᱩᱱᱠᱩ ᱚᱱᱟ ᱫᱟᱜ ᱠᱚ ᱧᱩᱭᱮᱜ ᱛᱮᱠᱚᱼᱼ ᱟᱠᱚᱣᱟᱜ ᱦᱚᱲᱢᱚ ᱠᱚ ᱵᱟᱹᱲᱤᱡᱚᱜ ᱠᱟᱱ ᱛᱟᱠᱚᱣᱟ ᱫᱤᱭᱮ
ᱚᱱᱟ ᱚᱱᱟ ᱫᱟᱜ ᱠᱚᱦᱚᱸ ᱟᱹᱛᱷᱟᱹᱱ ᱡᱟᱭᱜᱟ ᱨᱮ ᱧᱮᱞ ᱦᱩᱭᱩᱜ ᱠᱟᱱᱟ ᱜᱟᱰᱟ ᱫᱟᱜ ᱠᱚᱦᱚᱸ ᱠᱚ ᱧᱩᱭᱮᱫᱟ ᱦᱚᱲ ᱾
ᱦᱩᱸ ᱦᱩᱸ
ᱚᱱᱠᱟ ᱦᱤᱥᱟᱹᱵ ᱛᱮ ᱚᱱᱟ ᱠᱚ ᱫᱟᱜ ᱧᱩᱛᱮ ᱟᱠᱚᱣᱟᱜ ᱦᱚᱲᱢᱚ ᱠᱚ ᱵᱮᱢᱟᱨᱚᱜ ᱠᱟᱱ ᱛᱟᱠᱚᱣᱟ ᱾ ᱟᱞᱤᱧ ᱫᱚᱞᱤᱧ ᱢᱚᱱᱮᱭᱟ ᱱᱚᱣᱟ ᱠᱚ ᱢᱟᱱᱮ ᱵᱟᱝ ᱮᱸᱜ ᱥᱟᱨ ᱠᱚ ᱵᱟᱝ ᱮᱢ ᱠᱟᱛᱮᱫ ᱟᱵᱚᱣᱟᱜ ᱦᱮᱱᱟᱜ ᱛᱟᱵᱚᱱᱟ ᱟᱵᱚᱣᱟᱜ ᱡᱟᱦᱟᱸ ᱫᱚ ᱜᱩᱨᱤᱡ ᱵᱚᱱ ᱜᱤᱰᱤᱭᱮᱫ ᱜᱮᱭᱟ ᱾
ᱦᱳᱭ ᱦᱳᱭ ᱦᱳᱭ ᱾
ᱦᱳᱭ ᱚᱱᱟ ᱜᱩᱨᱤᱡ ᱠᱚ ᱟᱵᱚᱣᱟᱜ ᱡᱚᱢᱢᱤ ᱠᱚᱨᱮ ᱵᱚᱱ ᱮᱢ ᱞᱮᱠᱷᱟᱱ ᱟᱨᱚ ᱱᱟᱯᱟᱭ ᱾ ᱯᱷᱚᱞᱚᱱ ᱦᱩᱭᱩᱜᱼᱟ ᱟᱞᱤᱧᱞᱤᱧ ᱟᱥᱟᱭᱟ ᱾
ᱦᱩᱸ᱾
ᱟᱫᱚ ᱱᱤᱛᱚᱝ ᱫᱚ ᱟᱵᱚ ᱫᱚᱵᱚᱱ ᱱᱤᱝᱠᱟᱹᱣ ᱠᱟᱱᱟ ᱩᱱᱟᱹᱜ ᱵᱟᱵᱚᱱ ᱫᱷᱚᱨᱡᱚ ᱫᱟᱲᱮᱜ ᱠᱟᱱᱟ᱾ ᱪᱟᱸᱲ ᱧᱚᱜ ᱯᱷᱚᱞᱚᱱ ᱧᱟᱢ ᱞᱟᱹᱜᱤᱫ ᱛᱮᱼᱼ ᱫᱚᱠᱟᱱ ᱨᱮ ᱧᱟᱢᱚᱜ ᱠᱟᱱᱟ ᱦᱟᱱᱟ ᱱᱟᱣᱟ ᱥᱟᱨ ᱠᱚ ᱪᱟᱯᱟᱱ ᱠᱚ ᱾ ᱚᱱᱟ ᱠᱚ ᱮᱢ ᱠᱟᱛᱮᱜ ᱜᱮ ᱚᱱᱤ ᱡᱚᱢ ᱠᱤᱱᱛᱩ ᱱᱮᱛᱟᱨ ᱫᱚ ᱚᱱᱮ ᱚᱱᱠᱟ ᱧᱮᱞᱚᱜ ᱠᱟᱱᱟ ᱾
ᱫᱚ ᱜᱚᱝᱠᱮ ᱟᱨᱚ ᱧᱮᱞ ᱵᱮᱱ ᱾ ᱟᱨᱚ ᱟᱨᱚ ᱧᱮᱞ ᱵᱮ ᱥᱮ ᱞᱟᱦᱟᱛᱮᱱ ᱡᱟᱦᱟᱸ ᱟᱵᱚᱨᱮᱱ ᱦᱟᱲᱟᱢ ᱦᱟᱯᱲᱟᱢ ᱠᱚᱠᱚ ᱛᱟᱦᱮᱸ ᱠᱟᱱᱟ ᱦᱮᱸ ᱩᱱᱠᱩ ᱫᱚ ᱠᱤᱱᱛᱩ ᱚᱱᱠᱟ ᱞᱮᱠᱟ ᱫᱚ ᱢᱟᱱᱮ ᱨᱟᱥᱟᱭᱚᱱᱤᱠ ᱡᱤᱱᱤᱥ ᱠᱚᱫᱚ ᱚᱱᱠᱟ ᱞᱮᱠᱟ ᱵᱟᱠᱚ ᱡᱚᱢ ᱠᱟᱫᱟ ᱡᱟ ᱱᱤᱡᱮ ᱟᱠᱚ ᱪᱮᱫ ᱞᱮᱠᱟ ᱦᱮᱸ ᱟᱨᱡᱟᱣ ᱛᱮᱠᱚ ᱡᱚᱢ ᱠᱟᱫᱟ ᱟᱨ ᱩᱱᱠᱩᱣᱟᱜ ᱧᱮᱞ ᱵᱤᱱ ᱫᱟᱲᱮ ᱦᱚᱸ ᱟᱞᱟᱜ ᱢᱟᱱᱮ ᱟᱹᱰᱤ ᱫᱟᱲᱮ ᱛᱟᱠᱚ ᱾ ᱛᱟᱦᱮᱱ ᱦᱚᱸ ᱟᱹᱰᱤ ᱫᱤᱱ ᱫᱷᱩᱲᱤ ᱫᱷᱟᱹᱨᱛᱤ ᱨᱮᱠᱚ ᱛᱟᱦᱮᱸᱭ ᱠᱟᱱᱟ ᱾ ᱨᱳᱜᱽ ᱟᱡᱟᱨ ᱦᱚᱸ ᱚᱱᱠᱟ ᱞᱮᱠᱟ ᱫᱚ ᱵᱟᱝ ᱦᱩᱭ ᱟᱠᱟᱱ ᱛᱟᱠᱚᱣᱟ ᱨᱳᱜᱽ ᱟᱡᱟᱨ ᱵᱟᱝ ᱦᱩᱭ ᱛᱟᱠᱚᱣᱟ ᱱᱚᱣᱟ ᱫᱚ ᱞᱟᱹᱭ ᱞᱮᱠᱷᱟᱱ ᱫᱚ ᱵᱷᱩᱞ ᱦᱩᱭᱩᱜᱼᱟ ᱨᱳᱜᱽ ᱟᱡᱟᱨ ᱦᱩᱭ ᱟᱠᱟᱱ ᱛᱟᱠᱚ ᱢᱮᱱᱠᱷᱟᱱ ᱟᱠᱚ ᱨᱟᱱ ᱨᱮᱦᱮᱫ ᱡᱩᱲᱤ ᱵᱩᱴᱤ ᱨᱟᱱ ᱛᱮᱜᱮ ᱟᱠᱚ ᱠᱚ ᱠᱟᱢᱤ ᱠᱚ ᱪᱟᱞᱟᱣ ᱤᱫᱤ ᱠᱟᱫᱟ ᱾
ᱟᱵᱚ ᱫᱚ ᱞᱟᱹᱭᱵᱤᱱ ᱥᱮ ᱦᱚᱜ-ᱚ ᱱᱚᱠᱟ ᱟᱵᱚ ᱫᱚ ᱚᱱᱟ ᱠᱚ ᱡᱚᱢ ᱡᱚᱢᱛᱮ ᱟᱵᱚᱣᱟᱜ ᱦᱚᱲᱢᱚ ᱨᱮᱱᱟᱜ ᱾ ᱤᱭᱟᱹ ᱫᱵᱚᱱ ᱨᱳᱜᱽ ᱨᱮᱱᱟᱜ ᱚᱱᱟ ᱯᱟᱣᱟᱨ ᱚᱱᱟ ᱠᱷᱚᱢᱚᱛᱟ ᱚᱱᱟ ᱟᱴᱚᱠ ᱨᱮᱱᱟᱜ ᱾ ᱚᱱᱟ ᱫᱚ ᱫᱤᱱ ᱫᱤᱱ ᱛᱮ ᱪᱟᱵᱟᱜ ᱠᱟᱱ ᱛᱟᱵᱚᱱᱟ ᱚᱱᱟ ᱨᱟᱱ ᱢᱩᱨᱜᱟᱹᱱ ᱨᱮᱱᱟᱜ ᱡᱤᱱᱤᱥ ᱠᱚ ᱡᱚᱢ ᱛᱮ ᱾ ᱩᱱᱠᱩ ᱫᱚ ᱟᱠᱚᱣᱟᱜ ᱯᱩᱨᱟᱹ ᱤᱭᱟᱹ ᱛᱮᱠᱚ ᱡᱚᱢᱮᱫ ᱛᱟᱦᱮᱱᱟ ᱟᱵᱚᱣᱟᱜ ᱡᱟᱦᱟᱸ ᱚᱲᱟᱜ ᱠᱚᱨᱮᱱᱟᱜ ᱾ ᱱᱤᱡᱮᱨᱟᱜ ᱦᱟᱛᱮ ᱛᱳᱭᱨᱤ ᱛᱮ ᱯᱟᱞᱮᱫ ᱠᱚ ᱡᱚᱢᱮᱫ ᱛᱟᱦᱮᱸ ᱚᱱᱟᱛᱮ ᱟᱠᱚᱣᱟᱜ ᱦᱚᱲᱢᱚ ᱠᱚᱨᱮᱱᱟᱜ ᱢᱚᱱᱮ ᱫᱟᱲᱮ ᱦᱚᱸ ᱠᱮᱴᱮᱡ ᱜᱮ ᱛᱟᱦᱮᱸ ᱠᱟᱱ ᱛᱟᱠᱚᱣᱟ ᱩᱱᱟᱹᱜ ᱥᱚᱦᱚᱡᱽ ᱠᱟᱨᱛᱮ ᱢᱟᱱᱮ ᱾ ᱡᱟᱦᱟᱱᱟᱜ ᱵᱮᱢᱟᱨ ᱠᱚ ᱵᱟᱝ ᱞᱟᱜᱟᱣ ᱟᱠᱩ ᱠᱟᱱ ᱛᱟᱦᱮᱸᱫ ᱾
ᱟ ᱧᱮᱞ ᱵᱮᱱ ᱥᱮ ᱱᱤᱛᱚᱜ ᱡᱮᱢᱚᱱ ᱱᱚᱣᱟ ᱡᱟᱹᱯᱩᱫ ᱡᱟᱹᱯᱩᱫ ᱮ ᱟᱵ ᱦᱟᱣᱟ ᱦᱮᱸ ᱟᱫᱚ ᱱᱤᱛ ᱫᱚ ᱟᱵᱚ ᱪᱮᱫ ᱡᱚᱢ ᱥᱟᱱᱟ ᱵᱚᱱᱟ ᱯᱷᱟᱥᱴ ᱯᱷᱩᱰ ᱡᱚᱢ ᱥᱟᱱᱟ ᱵᱚᱱᱟ ᱾ ᱩᱱ ᱥᱚᱢᱚᱭ ᱫᱚ ᱯᱷᱟᱥᱴ ᱯᱷᱩᱰ ᱞᱮᱠᱟ ᱦᱚᱸ ᱵᱟᱝ ᱛᱟᱦᱮᱸ ᱠᱟᱱᱟ ᱛᱚ ᱩᱱ ᱥᱚᱢᱚᱭ ᱫᱚ ᱡᱚᱱᱰᱨᱟ ᱟᱛᱟ ᱾ ᱨᱟᱦᱮᱲ ᱟᱛᱟ ᱦᱟᱱᱟ ᱱᱤᱭᱟᱹ ᱟᱰᱤ ᱠᱤᱪᱷᱩ ᱪᱮᱫ ᱠᱟᱪᱚ ᱦᱟᱸᱜ ᱩᱱ ᱥᱚᱢᱚᱭ ᱫᱚᱠᱚ ᱪᱟᱥᱮᱫ ᱛᱟᱦᱮᱱᱟ ᱚᱱᱟ ᱜᱮᱠᱚ ᱡᱚᱢ ᱵᱟᱲᱟᱭᱮᱫ ᱚᱱᱟ ᱡᱟᱹᱯᱩᱫ ᱡᱟᱹᱯᱩᱫ, ᱠᱤᱱᱛᱩ ᱟᱵᱚ ᱫᱚ ᱚᱱᱟ ᱨᱮᱱᱟᱜ ᱫᱚ ᱩᱞᱴᱟᱹᱣ ᱠᱟᱱᱟ ᱟᱵᱚ ᱡᱟᱹᱯᱩᱫ ᱪᱟᱥ ᱜᱮ ᱦᱟᱱᱟ ᱯᱷᱟᱥᱯᱷᱳᱰ ᱡᱤᱱᱤᱥ ᱡᱚᱢ ᱥᱟᱱᱟᱭᱮᱫ ᱵᱚᱱᱟ, ᱯᱷᱟᱥᱯᱷᱳᱰ ᱡᱤᱱᱤᱥ ᱠᱳᱢ ᱡᱚᱢ ᱞᱮᱠᱟᱱᱡ ᱫᱚᱢ ᱵᱩᱡ ᱫᱟᱲᱮᱭᱟᱜ ᱠᱟᱱ ᱜᱮᱭᱟ ᱵᱮᱱ ᱾ ᱥᱮᱫ ᱥᱩᱱᱩᱢ ᱨᱮᱱᱟᱜ ᱡᱤᱱᱤᱥ ᱠᱚ ᱡᱚᱢ ᱞᱮᱠᱷᱟᱡ ᱞᱟᱡ ᱯᱩᱨᱚᱱᱳ ᱵᱚᱦᱩ ᱠᱤᱪᱷᱩ ᱟᱡᱟᱨ ᱵᱤᱢᱟᱨ ᱡᱚᱴᱟᱜ ᱠᱟᱱᱟ ᱱᱮᱛᱟᱨ ᱫᱚ‌ ᱾ ᱦᱩᱸ
ᱟᱨ ᱱᱤᱛᱚᱜ ᱢᱟ ᱤᱧᱟᱹᱜ, ᱦᱮᱸ ᱞᱟᱹᱭ ᱢᱮ ᱾
ᱵᱟᱝᱜᱮ ᱚᱝᱠᱟᱫᱚ ᱚᱱᱠᱟ ᱞᱮᱠᱟ ᱫᱟᱬᱟᱱ ᱠᱚ ᱵᱟᱵᱮᱱ ᱪᱟᱞᱟᱣ ᱟᱠᱟᱱᱟ ᱟᱵᱚ ᱚᱱᱠᱟ ᱥᱟᱱᱛᱟᱲ ᱠᱚᱣᱟᱜ ᱴᱷᱟᱶ ᱠᱚᱨᱮ ᱚᱱᱠᱟᱱ? ᱥᱮᱨᱣᱟ ᱵᱟ ᱚᱱᱠᱟᱱ ᱥᱟᱱᱛᱟᱲ
ᱱᱤᱛᱚᱝ ᱵᱤᱞᱛᱚ ᱟᱣᱨᱤᱞᱤᱧ ᱪᱟᱞᱟᱜᱼᱟ ᱢᱟᱱᱮ ᱪᱟᱞᱟᱜ ᱨᱮᱱᱟᱜ ᱤᱪᱪᱷᱟᱹ ᱫᱚ ᱦᱮᱱᱟᱜ ᱜᱮᱭᱟ ᱾ ᱦᱮᱸ ᱤᱧᱟᱜ ᱪᱟᱞᱟᱣ ᱨᱮᱱᱟᱜ ᱤᱪᱪᱷᱟᱹ ᱫᱚ ᱢᱮᱱᱟᱜ ᱚᱱᱟ ᱥᱮᱸᱫᱽᱨᱟ ᱵᱚᱱ ᱪᱟᱞᱟᱜᱼᱟ ᱫᱚ ᱚᱱᱣᱟᱜ ᱞᱚ ᱵᱤᱨ ᱥᱮᱸᱫᱽᱨᱟ ᱚᱱᱟ ᱠᱚ ᱢᱮᱛᱟᱜ ᱫᱚ ᱾
ᱛᱟᱯᱚᱨᱮ ᱚᱡᱳᱫᱽᱫᱷᱟ ᱠᱚ ᱪᱟᱞᱟᱜ ᱜᱮᱭᱟ
ᱦᱮᱸ ᱟᱡᱳᱚᱫᱤᱭᱟᱹ ᱵᱩᱨᱩ ᱨᱮ ᱪᱟᱞᱟᱜ ᱜᱮᱭᱟ ᱠᱚ ᱟᱫᱚ ᱟᱹᱞᱤᱧ ᱫᱚ ᱚᱱᱮ ᱵᱟᱨᱦᱮ ᱧᱚᱜ ᱦᱮᱱᱟᱜ ᱞᱤᱧᱟᱹ ᱛᱟᱦᱮᱸ ᱟᱫᱚ ᱚᱱᱟᱫᱚ ᱵᱟᱞᱤᱧ ᱪᱟᱞᱟᱣ ᱫᱟᱲᱮᱭᱟᱜ ᱜᱮᱭᱟ ᱟᱹᱛᱩ ᱚᱲᱟᱜ ᱨᱮ ᱛᱟᱦᱮᱸ ᱞᱮᱱᱠᱷᱟᱱ ᱱᱤᱭᱟᱹ ᱪᱟᱞᱟᱜ ᱦᱩᱭᱩᱜᱼᱟ ᱢᱟᱱᱮ ᱢᱚᱱᱮ ᱨᱮᱫᱚ ᱦᱮᱱᱟᱜᱼᱟ ᱡᱮ ᱟᱵᱚᱣᱟᱜ ᱱᱚᱣᱟ ᱥᱟᱱᱛᱟᱲ ᱠᱚᱣᱟᱜ ᱡᱟᱦᱟᱸ ᱦᱮᱱᱟᱜ ᱛᱟᱵᱚᱱᱟ
ᱦᱳᱭ ᱦᱩ
ᱚᱱᱟ ᱠᱚ ᱡᱟᱭᱜᱟ ᱫᱚ ᱢᱤᱫ ᱫᱷᱟᱣ ᱪᱟᱞᱟᱣ ᱠᱟᱛᱮᱜ ᱧᱮᱞ ᱫᱚᱨᱠᱟᱨ ᱠᱟᱱᱟ
ᱦᱩᱸ ᱥᱟᱱᱛᱟᱲ ᱦᱩᱭ ᱠᱟᱛᱮ ᱢᱟᱱᱮ ᱚᱱᱠᱟᱱ ᱡᱟᱭᱜᱟ ᱨᱮ ᱵᱟᱵᱮᱱ ᱪᱟᱞᱟᱣ ᱞᱮᱱᱠᱷᱟᱱ ᱫᱚ ᱢᱟᱱᱮ ᱟᱵᱚ ᱧᱮᱞ ᱵᱮᱱ ᱥᱮ ᱟᱵᱚᱣᱟᱜ ᱥᱟᱱᱛᱟᱲ ᱨᱮᱱᱟᱜ ᱟᱭᱢᱟ ᱜᱟᱱ ᱥᱮᱨᱣᱟ ᱨᱮᱱᱟᱜ ᱡᱤᱱᱤᱥ ᱠᱚ ᱱᱤᱛᱚᱜ ᱧᱮᱞ ᱵᱮᱱ ᱟᱫ ᱪᱟᱞᱟᱜ ᱠᱟᱱᱟ ᱵᱟᱝᱵᱚᱱ ᱵᱮᱵᱚᱦᱟᱨ ᱮᱫᱟ ᱦᱳᱭ ᱟᱫᱚ ᱚᱱᱟ ᱠᱚ ᱡᱟᱦᱟᱸ ᱠᱚᱨᱮ ᱵᱮᱱ ᱧᱮᱞᱟ ᱡᱮ ᱚᱱᱠᱟᱱ ᱡᱟᱭᱜᱟ ᱨᱮᱵᱮᱱ ᱪᱟᱞᱟᱣ ᱞᱮᱱ ᱠᱷᱟᱱ ᱚᱱᱟ ᱠᱚ ᱡᱤᱱᱤᱥ ᱠᱚᱸ ᱥᱟᱵ ᱨᱟᱠᱟᱵ ᱠᱟᱜᱼᱟ ᱠᱚ ᱚᱱᱟ ᱡᱤᱱᱤᱥ ᱟᱵᱮᱱ ᱧᱩᱛᱩᱢ ᱦᱚᱸ ᱵᱟᱵᱮᱱ ᱵᱟᱲᱟᱭᱟ ᱵᱟᱝ ᱧᱮᱞ ᱦᱚᱸ ᱵᱟᱵᱮᱱ ᱧᱮᱞ ᱟᱠᱟᱫᱟ ᱢᱤᱫ ᱚᱱᱠᱟᱱᱟᱜ ᱡᱤᱱᱤᱥ ᱢᱟᱛᱚ ᱟᱫᱚ ᱚᱱᱟ ᱠᱚᱨᱮ ᱪᱟᱞᱟᱣ ᱦᱩᱸ ᱞᱟᱹᱭᱵᱤᱱ
ᱱᱤᱛᱚᱜ ᱟᱵᱚ ᱥᱚᱢᱟᱡᱽ ᱨᱮᱜᱮ ᱧᱮᱞᱚᱜ ᱠᱟᱱᱟ ᱡᱟᱦᱟᱸ ᱫᱚ ᱵᱟᱯᱞᱟ ᱵᱤᱦᱟᱹ ᱠᱚᱨᱮ ᱟᱵᱚᱣᱟᱜ ᱥᱮᱣᱨᱟ ᱠᱷᱚᱱᱟᱜ ᱴᱟᱢᱟᱠ ᱛᱩᱢᱫᱟᱹᱜ ᱜᱮ ᱟᱫᱚᱜ ᱠᱟᱱᱟ ᱰᱤᱡᱮ ᱞᱟᱜᱽᱲᱮ ᱠᱟᱛᱮ ᱮᱱᱮᱡ ᱠᱟᱱᱟ ᱟᱵᱮᱱ ᱡᱩᱫᱤ ᱴᱟᱢᱟᱠ ᱛᱩᱢ ᱫᱟᱜ ᱟᱛᱮ ᱮᱱᱮᱡ ᱵᱮᱱ ᱫᱷᱩᱨᱟᱹᱜᱼᱟ ᱦᱚᱲ ᱠᱚ ᱵᱟᱵᱮᱱ ᱧᱟᱢ ᱠᱚᱣᱟ ᱫᱤᱭᱮ ᱚᱸᱰᱮ ᱵᱚᱠᱥ ᱠᱚ ᱪᱟᱹᱞᱩᱭ ᱵᱮᱱ ᱟᱵᱮᱱ ᱦᱚᱲ ᱵᱟᱠᱚ ᱥᱟᱦᱚᱵ ᱠᱟᱱᱟ ᱚᱸᱰᱮ ᱱᱚᱜ ᱱᱚᱝᱠᱟ ᱵᱮᱯᱟᱨ ᱦᱩᱭᱩᱜ ᱠᱟᱱᱟ ᱚᱱᱟ ᱠᱚ ᱡᱟᱭᱜᱟ ᱨᱮ ᱵᱟᱝ ᱪᱟᱞᱟᱣ ᱞᱮᱱᱠᱷᱟᱱ ᱵᱟᱵᱚ ᱵᱩᱡᱽ ᱫᱟᱲᱭᱟᱜᱼᱟ ᱵᱚᱱ ᱱᱚᱣᱟ ᱟᱵᱚᱣᱟᱜ ᱱᱚᱣᱟ ᱥᱮᱨᱣᱟ ᱨᱮᱱᱟᱜ ᱡᱤᱱᱤᱥ ᱠᱚ ᱛᱤᱱᱟᱹᱜ ᱢᱟᱨᱟᱝ ᱫᱟᱢᱟᱱ ᱡᱤᱱᱤᱥ ᱠᱟᱱᱟ ᱢᱮᱱᱛᱮ
ᱛᱟᱯᱚᱨᱮ ᱧᱮᱞᱵᱮᱱ ᱚᱸᱰᱮ ᱵᱮᱱ ᱪᱟᱞᱟᱣ ᱞᱮᱱᱠᱷᱟᱱ ᱟᱭᱢᱟ ᱜᱟᱱ ᱦᱮᱸ ᱴᱚᱴᱷᱟ ᱨᱮᱱ ᱦᱚᱲ ᱠᱚ ᱦᱮᱡ ᱠᱟᱛᱮᱜ ᱵᱮᱱ ᱟᱵᱮᱱ ᱡᱚᱠᱷᱚᱱ ᱵᱮᱱ ᱨᱚᱯᱚᱲᱟ ᱜᱚᱯᱟᱞ ᱢᱟᱨᱟᱣ ᱟᱵᱮᱱ ᱛᱚᱠᱷᱚᱱ ᱟᱹᱰᱤ ᱟᱹᱰᱤᱜᱟᱱ ᱠᱟᱞᱪᱟᱨ ᱵᱮᱱ ᱟᱹᱰᱤ ᱟᱹᱰᱤ ᱠᱟᱞᱪᱟᱨ ᱵᱮᱱ ᱵᱩᱡᱽ ᱫᱟᱲᱮᱭᱟᱜᱼᱟ ᱦᱮᱸ ᱡᱟᱦᱟᱱ ᱚᱱᱛᱮᱱᱟᱜ ᱪᱮᱫ ᱞᱮᱠᱟ ᱱᱚᱛᱮᱱᱟᱜ ᱪᱮᱫ ᱞᱮᱠᱟ ᱦᱮᱸ ᱦᱮᱸ
ᱦᱩᱸ ᱢᱚᱱᱮ ᱦᱩᱭ ᱠᱟᱱᱟ ᱛᱚ ᱪᱟᱞᱟᱜ ᱦᱩᱭᱩᱜᱼᱟᱧ ᱢᱤᱫ ᱫᱷᱟᱣ ᱵᱟᱝ ᱢᱤᱫ ᱫᱷᱟᱣ ᱫᱚ ᱪᱟᱞᱟᱜ ᱜᱮ ᱦᱩᱭᱩᱜᱼᱟ ᱧᱮᱞ ᱟᱹᱜᱩᱭ ᱦᱩᱭᱩᱜᱼᱟ ᱟᱵᱚ ᱚᱱᱟ ᱤᱭᱟᱹ
ᱟᱨ ᱜᱚᱝᱠᱮ ᱟᱯᱮᱥᱮᱫ ᱚᱱᱠᱟ ᱯᱚᱨᱚᱵᱽ ᱠᱚ ᱪᱮᱫ ᱠᱚ ᱦᱩᱭ ᱵᱟᱲᱟᱜ ᱜᱮᱭᱟ
ᱟᱞᱮ ᱥᱮᱱᱟᱜ ᱯᱚᱨᱚᱵᱽ ᱫᱚ ᱚᱱᱮ ᱵᱟᱦᱟ ᱥᱚᱨᱚᱦᱟᱭ ᱯᱚᱨᱚᱵᱽ ᱜᱮ ᱟᱵᱚᱣᱟᱜ ᱡᱟᱦᱟᱸ ᱟᱨ ᱢᱤᱫᱴᱟᱝ ᱞᱟᱟᱹᱴᱩ ᱯᱚᱨᱚᱵᱽ ᱦᱮᱱᱟᱜ ᱛᱟᱞᱮᱭᱟ ᱚᱱᱮ ᱤᱭᱟᱹ ᱠᱚ ᱢᱮᱛᱟᱜᱼᱟ ᱚᱱᱟ ᱢᱚᱱᱮ ᱚᱱᱟ ᱫᱚ ᱵᱟᱹᱭᱥᱟᱹᱠᱷ ᱨᱮᱱᱟᱜ ᱯᱮ ᱫᱤᱱ ᱨᱮ ᱦᱳᱼᱟ
ᱱᱚᱜᱼ ᱱᱚᱣᱟ ᱵᱚᱨᱚ ᱯᱟᱛᱟ ᱢᱮᱱ ᱛᱮ ᱚᱱᱟᱴᱟᱜ ᱜᱮ ᱟᱞᱮ ᱚᱱᱛᱮ ᱫᱚ ᱞᱟᱴ ᱧᱟᱹᱜ ᱯᱟᱛᱟ ᱦᱩᱭᱩᱜᱼᱟ
ᱟᱪᱷᱟ ᱟᱪᱷᱟ
ᱦᱮᱸ ᱟᱸᱡᱚᱢ ᱵᱟᱲᱟ ᱟᱠᱟᱫ ᱜᱮᱭᱟ ᱵᱮᱲ
ᱦᱳᱭ ᱦᱳᱭ ᱧᱩᱚᱢ ᱫᱚ ᱦᱳ ᱠᱟᱱᱟ ᱢᱮᱱᱠᱷᱟᱱ ᱪᱟᱞᱟᱜ ᱫᱚ ᱦᱮᱸ ᱵᱟᱝ ᱦᱩᱭ ᱠᱟᱱᱟ
ᱦ ᱟᱹᱰᱤ ᱥᱟᱺᱟᱹᱜᱤᱧ ᱥᱟᱺᱜᱤᱧ ᱨᱮᱱ ᱦᱚᱲ ᱠᱚ ᱦᱤᱡᱩᱜᱼᱟ ᱚᱱᱟ
ᱦᱩᱸ ᱦᱩᱸᱸ
ᱩᱲᱤᱥᱟ ᱡᱷᱟᱲᱠᱷᱚᱱᱰ ᱚᱱᱟ ᱠᱚᱨᱮᱱ ᱟᱨᱚ ᱵᱮᱜᱟᱞ ᱨᱮᱱ ᱢᱮᱱᱟᱜ ᱠᱚᱜᱮᱭᱟ
ᱦᱳᱭ ᱚᱝᱠᱟ ᱟᱵᱚᱣᱟᱜ ᱚᱝᱠᱟ ᱪᱟᱞᱟᱜ ᱞᱟᱠᱛᱤ ᱠᱟᱱ ᱛᱟᱵᱚᱱᱟ
ᱜᱚᱝᱠᱮ ᱟᱯᱮᱥᱮ ᱚᱝᱠᱟ ᱵᱟᱦᱟ ᱵᱤᱯ ᱵᱟᱦᱟᱻ ᱥᱚᱨᱦᱟᱭ ᱠᱚᱫᱚ ᱛᱤᱱ ᱫᱤᱱ ᱦᱳᱭᱳᱜ ᱜᱮᱭᱟ ᱵᱟ ᱪᱮᱫ ᱥᱚᱢᱚᱭ ᱦᱩᱭᱩᱜ ᱜᱮᱭᱟ
ᱮᱫᱚᱜ ᱵᱟᱦᱟ ᱫᱚ ᱵᱟᱦᱟ ᱵᱚᱸᱜᱟ ᱨᱮᱜᱮ ᱟᱨ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱩᱸ ᱟᱫᱚ ᱵᱟᱦᱟ ᱦᱩᱭᱩᱜ-ᱟ ᱯᱮ ᱫᱤᱱ ᱚᱱᱟ ᱡᱟᱦᱟᱸ ᱟᱫᱚ ᱩᱢ ᱢᱟᱦᱟ ᱥᱟᱨᱫᱤ ᱢᱟᱦᱟ ᱟᱨ ᱵᱟᱥᱠᱮ ᱢᱟᱦᱟ
ᱦᱳᱭ ᱦᱳᱭ ᱦᱳᱭ
ᱦᱩᱸ ᱟᱨ ᱥᱚᱨᱦᱟᱭ ᱦᱚᱸ ᱚᱱᱠᱟᱜᱮ
ᱥᱚᱨᱦᱟᱭ ᱫᱚ ᱛᱤᱱ ᱫᱤᱱ ᱯᱮ ᱥᱚᱨᱦᱟᱭᱜ-ᱟ
ᱥᱚᱨᱦᱟᱭ ᱫᱚ ᱟᱞᱮ ᱫᱚ ᱯᱮᱫᱤᱱ ᱜᱮᱞᱮ ᱥᱚᱨᱦᱟᱭᱚᱜᱼᱟ
ᱚᱱᱟ ᱦᱛᱚ ᱩᱢ ᱢᱟᱦᱟ ᱵᱚᱸᱜᱟ ᱢᱟᱦᱟ
ᱦᱮᱸ ᱦᱮᱸ ᱠᱷᱩᱱᱴᱟᱹᱣ ᱢᱟᱦᱟ ᱵᱟᱥᱠᱮ ᱢᱟᱦᱟ
ᱟᱪ ᱩᱱᱫᱤᱱ ᱦᱩᱭᱩᱜ ᱠᱟᱱᱟ ᱛᱚ ᱯᱮ ᱫᱤᱱ ᱫᱚ ᱪᱮᱫᱟᱜ
ᱩᱢᱟ ᱢᱟᱦᱟ ᱦᱮᱞᱜ ᱜᱮ ᱟᱞᱟᱜ ᱟᱞ ᱫᱚᱞᱮ ᱵᱚᱝᱜᱟ ᱵᱩᱨᱩᱜᱼᱟ
ᱟᱨ ᱟᱨ ᱫᱚᱥᱟᱨ ᱦᱤᱞᱳ ᱫᱚ ᱚᱲᱟᱜ ᱠᱚᱨᱮ ᱚᱲᱟᱜ ᱨᱮ ᱚᱱᱟ ᱢᱟ ᱜᱚᱴ ᱴᱟᱸᱰᱤ ᱨᱮ ᱮᱱ ᱞᱳᱜ ᱫᱚ ᱩᱢ ᱦᱤᱞᱳᱜ ᱢᱟ ᱟᱨ ᱫᱚᱥᱟᱨ ᱦᱤᱞᱳᱜ ᱢᱟ ᱜᱚᱴ ᱤᱭᱟᱹᱨᱮ ᱚᱲᱟᱜ ᱠᱚᱨᱮ ᱵᱚᱸᱝᱟ ᱚᱲᱟᱜ ᱠᱚᱨᱮ ᱡᱤᱞ ᱫᱟᱠᱟ ᱡᱚᱢ ᱡᱟᱦᱟᱭ ᱠᱚ ᱚᱝᱠᱟ ᱠᱩᱢᱟᱹᱝ ᱵᱟ ᱛᱮᱭᱟᱝ ᱵᱟ ᱟᱨᱚ ᱠᱟ ᱟᱫᱟᱨᱥ ᱢᱟᱢᱟ ᱛᱠᱩ ᱠᱚ ᱱᱮᱣᱛᱟ ᱟᱹᱜᱩ ᱠᱚᱣᱟ ᱛᱟᱯᱚᱨᱮ ᱮᱱᱞᱳᱜ ᱫᱚ ᱟᱞᱮ ᱥᱮᱫ ᱫᱚ ᱮᱱᱞᱳᱜ ᱫᱚ ᱫᱚᱥᱟᱨ ᱦᱤᱞᱳᱜ ᱫᱚ ᱦᱩᱭᱩᱜ ᱠᱟᱱᱟ ᱚᱲᱟᱜ ᱦᱮᱸ ᱛᱟᱯᱚᱨᱮ ᱛᱮᱥᱟᱨ ᱫᱤᱱ ᱦᱤᱞᱳᱜ ᱫᱚ ᱦᱩᱭᱩᱜ ᱠᱟᱱᱟ ᱠᱷᱩᱱᱴᱟᱹᱣ ᱮᱱᱞᱳᱜ ᱫᱚ ᱦᱟᱸᱜ ᱮᱱᱮᱡ ᱥᱮᱨᱮᱧ ᱦᱩᱭᱩᱜ-ᱟ ᱮᱱᱞᱳᱜ ᱠᱷᱚᱱᱟᱜ ᱠᱷᱩᱱᱴᱟᱹᱣ ᱡᱟᱞᱮ ᱡᱟᱡᱽᱞᱮ ᱢᱚᱬᱮ
ᱩᱸᱻᱦᱩᱸ
ᱟᱞᱮ ᱚᱱᱛᱮ ᱫᱚ ᱯᱩᱥ ᱵᱚᱝᱟᱞᱮ ᱥᱚᱨᱦᱟᱭᱚ ᱯᱩᱥ ᱵᱚᱸᱜᱟ ᱜᱮᱞᱮ ᱥᱚᱨᱦᱟᱭᱚᱜ ᱛᱮᱱᱟ ᱥᱟᱠᱨᱟᱛ ᱥᱟᱶᱛᱮ
ᱟᱪᱪᱷᱟ ᱟᱞᱮ ᱫᱚ ᱚᱱᱟ ᱥᱚᱨᱦᱟᱭ ᱵᱚᱸᱜᱟ ᱜᱮ ᱵᱟᱦᱟ ᱦᱚᱸ ᱵᱟᱦᱟ ᱵᱚᱸᱜᱟ ᱜᱮ ᱱᱮᱫᱟᱢᱟᱦᱟ ᱢᱟᱱᱮ ᱵᱟᱦᱟ ᱵᱚᱸᱜᱟ ᱵᱟᱦᱟ ᱮᱱᱮ ᱚᱱᱟᱴᱟᱜ ᱤᱭᱟᱹ ᱨᱮᱜᱮ ᱱᱮᱰᱟ ᱠᱟᱛᱮᱜ ᱢᱤᱫᱴᱟᱝ ᱫᱤᱱ